ᱦᱮᱞᱳ
ᱡᱚᱨ ᱡᱚᱸᱦᱟᱨ
ᱦᱮᱸ ᱡᱚᱦᱟᱨ ᱜᱮ
ᱵᱮᱥ ᱜᱮᱣᱟ᱾
ᱦᱮᱸ ᱵᱮᱥᱜᱤᱧ ᱟᱢᱜᱮ?
ᱦᱩᱸ ᱴᱷᱤᱠ ᱜᱮᱣᱟ ᱴᱷᱤᱠ ᱢᱟ ᱡᱷᱚᱛᱚ ᱜᱮ᱾
ᱪᱮᱫ ᱞᱮᱠᱟ
ᱢᱚᱡᱽ ᱜᱮ ᱢᱚᱡᱽ ᱜᱮ
ᱦᱮᱸ
ᱨᱚᱲ ᱠᱚ ᱟᱸᱡᱚᱢᱚᱜ ᱠᱟᱱ ᱜᱮᱭᱟ?
ᱦᱮᱸ ᱱᱤᱛᱟᱜ ᱧᱮᱢᱚᱜ ᱠᱟᱱᱟ ᱾
ᱦᱸ ᱪᱮᱫ ᱠᱚ ᱪᱮᱠᱟ ᱵᱟᱲᱟ ᱦᱩᱭᱩᱜ ᱠᱟᱱᱟ?
ᱱᱚᱜ-ᱚᱭ ᱱᱮᱛᱟᱨ ᱫᱚ ᱚᱲᱟᱜ ᱠᱚᱨᱮ ᱜᱮ ᱾
ᱫᱟᱜ ᱫᱟᱭ ᱟᱯᱮ ᱥᱮᱜ ᱥᱮ ᱵᱟᱝ?
ᱢᱟᱭ ᱫᱟᱜ ᱫᱟ ᱾
ᱱᱚᱛᱮ ᱫᱟᱜ ᱛᱷᱚᱲᱟ ᱛᱷᱚᱲᱟ
ᱚ ᱟᱨ ᱪᱮᱫ ᱠᱚ ᱪᱮᱫ ᱠᱚ ᱠᱟᱹᱢᱤ ᱵᱟᱲᱟ ᱦᱩᱭᱩᱜ ᱠᱟᱱᱟ?
ᱠᱟᱹᱢᱤ ᱫᱚ ᱪᱮᱫ ᱦᱚᱸ ᱵᱟᱹᱱᱩᱜᱼᱟ ᱱᱤᱭᱟᱹ ᱠᱚ ᱫᱤᱱ ᱫᱚ ᱨᱚᱦᱚᱭ ᱥᱤᱡᱮᱱ ᱜᱮ᱾
ᱚ
ᱟᱯᱮ ᱥᱮᱫ ᱨᱚᱦᱚᱭ ᱪᱮᱫ ᱞᱮᱠᱟ?
ᱟᱞᱮᱥᱮᱫ ᱫᱚ ᱪᱟᱞᱟᱜ ᱠᱟᱱᱟ ᱚᱱᱠᱟ ᱥᱟᱺᱜᱤᱧ ᱢᱟᱴᱷ ᱥᱮᱫ ᱫᱚ ᱫᱟᱜ ᱠᱚᱛᱮ ᱦᱮᱸ ᱫᱟᱜ ᱠᱚᱛᱮ ᱪᱟᱞᱟᱜ ᱠᱟᱱᱟ
ᱦᱮᱸ ᱨᱚᱦᱚᱭ ᱠᱚᱫᱚ ᱥᱟᱹᱛ ᱛᱚᱵᱮ ᱦᱩᱭᱩᱜ ᱦᱩᱭ ᱠᱟᱱᱟ ᱥᱮ ᱵᱟᱝ?
ᱵᱟᱝ ᱦᱩᱭ ᱟᱠᱟᱱᱟ ᱠᱟᱹᱴᱤᱡ ᱫᱤᱨᱤᱧᱚᱜᱚᱜ ᱠᱟᱱᱟ ᱛᱟᱭᱚᱢᱚᱜ ᱠᱟᱱᱟ ᱾
ᱫᱟᱜ ᱡᱟᱹᱲᱤ ᱵᱟᱹᱱᱩᱜᱼᱟ?
ᱫᱟᱜ ᱡᱟᱹᱲᱤ ᱜᱮ ᱵᱟᱹᱱᱩᱜᱼᱟ ᱚᱱᱟᱛᱮ
ᱫᱟ ᱪᱮᱫ ᱞᱮᱠᱟ ᱚᱱᱠᱟ ᱠᱷᱟᱱᱡ ᱫᱚ
ᱦᱳᱭ ᱦᱩᱭᱩᱜ ᱜᱮᱭᱟ ᱦᱟᱸᱜ ᱛᱟᱭᱚᱢ ᱛᱟᱭᱚᱢ ᱛᱮ ᱦᱟᱸᱜ
ᱦᱩᱸ ᱴᱷᱤᱠ ᱴᱷᱤᱠ ᱴᱷᱤᱠ᱾
ᱤᱧ ᱩᱥᱟᱹᱨᱟ ᱞᱮᱱᱠᱷᱟᱱᱡ ᱫᱚ ᱵᱟᱝ ᱦᱩᱭᱩᱜᱼᱟ ᱱᱮᱛᱟᱨ ᱫᱚ ᱠᱟᱹᱴᱤᱡ ᱧᱚᱜᱚᱽ ᱠᱟᱱᱟ ᱛᱚ ᱮᱴᱟᱜ ᱫᱤᱱ ᱦᱚᱸ ᱛᱟᱭᱚᱢᱚᱜ ᱠᱟᱱᱟ ᱵᱚᱫᱚᱞᱚᱜ ᱠᱟᱱᱟ ᱫᱤᱱ ᱥᱟᱶ ᱥᱟᱶᱛᱮ
ᱴᱷᱤᱠ ᱴᱷᱤᱠ ᱴᱷᱤᱠ ᱪᱮᱫ ᱪᱮᱫ ᱟᱯᱮ ᱚᱱᱠᱟᱱ ᱫᱚ ᱪᱮᱫ ᱪᱮᱫ ᱦᱩᱲᱩᱯᱮ ᱪᱟᱥ ᱵᱟᱲᱟᱭᱟ ᱵᱟᱹᱲᱛᱤ ᱠᱟᱡ ᱫᱚ?
ᱟᱨ ᱥᱚᱨᱱᱚ ᱜᱮᱞᱮ ᱪᱟᱥ ᱜᱮᱭᱟ ᱾ ᱦᱮᱸ ᱟᱨ ᱚᱱᱟ ᱤᱭᱟᱹ ᱰᱟᱝ ᱦᱮ ᱰᱟᱝᱠᱮᱞ
ᱦᱮᱸ
ᱤᱱᱟᱹ ᱵᱟᱨᱟᱭ
ᱵᱟᱱᱜ
ᱦᱮᱸ ᱟᱨ ᱟᱯᱮ ᱥᱮᱱ?
ᱴᱷᱤᱠ ᱴᱷᱤᱠ ᱴᱷᱤᱠ
ᱟᱯᱮ ᱥᱮᱱ ᱫᱚ?
ᱟᱞᱮᱥᱮᱫ ᱫᱚ ᱨᱚᱡᱤᱛ ᱵᱮᱱ ᱟᱸᱡᱚᱢ ᱟᱠᱟᱫ ᱜᱮᱭᱟ?
ᱨᱚᱱᱡᱤᱛ ᱩᱱᱟᱹᱜ ᱵᱟᱝ ᱟᱸᱡᱚᱢ ᱦᱩᱭ ᱟᱠᱟᱱᱟ ᱾
ᱦᱮᱸ
ᱵᱟᱝ ᱟᱸᱡᱚᱢ ᱦᱩᱭ ᱟᱠᱟᱱᱟ
ᱨᱚᱧᱡᱤᱛ ᱨᱚᱡᱤᱛ ᱯᱚᱨᱤᱢᱚᱞ ᱫᱩᱫ ᱠᱚᱞᱚᱢ ᱤᱱᱟᱹ ᱠᱟᱛᱮ ᱵᱷᱳᱜᱽ ᱵᱮᱱ ᱟᱸᱡᱚᱢ ᱠᱫ ᱜᱮᱭᱟ ᱵᱷᱳᱚᱜᱽ ᱵᱷᱳᱚᱜᱽ ᱦᱩᱲᱩ
ᱦᱮᱸ ᱡᱚᱢ ᱦᱩᱭ ᱟᱠᱟᱱᱟ᱾
ᱦ ᱚᱱᱟ ᱠᱚ ᱜᱮ ᱵᱷᱳᱚᱜ ᱠᱚ ᱜᱮ ᱟᱨ ᱨᱧᱡᱤᱛ ᱫᱚ ᱱᱚᱣᱟ ᱤᱭᱟᱹ ᱛᱮ ᱜᱮ ᱪᱟᱥ ᱫᱚ ᱦᱩᱭᱩᱜᱼᱟ
ᱦᱮᱸ
ᱵᱚᱞᱮ ᱡᱚᱢ ᱞᱟᱹᱜᱤᱫ ᱦᱚᱸ ᱵᱮᱥ ᱜᱮᱭᱟ ᱟᱨ ᱵᱟᱹᱲᱛᱤ ᱡᱩᱚᱫᱤ ᱫᱟᱜ ᱡᱟᱹᱲᱤ ᱰᱩᱵᱟᱹ ᱞᱮᱠᱷᱟᱡ
ᱦ
ᱟᱸᱡᱚᱢ
ᱪᱤᱠᱟᱹ
ᱦᱮᱞᱳ ᱡᱩᱫᱤ ᱰᱩᱵᱟᱹ ᱵᱟᱲᱟ ᱰᱩᱵᱟᱹ ᱵᱟᱲᱟ ᱞᱮᱠᱷᱟᱡ ᱮ
ᱦᱮᱸ ᱛᱟᱞᱮ ᱫᱚ ᱦᱮᱸ ᱱ ᱫᱚ ᱠᱟᱫᱟ ᱦᱮᱸ
ᱚᱱᱟ ᱡᱩᱫᱤ ᱡᱚ ᱦᱚᱲ ᱦᱚᱲ ᱡᱩᱫᱤ ᱛᱷᱚᱲᱟ ᱛᱷᱚᱲᱟ ᱜᱟᱱ ᱰᱷᱮᱨ ᱜᱮᱭᱟ ᱚᱱᱟ
ᱱᱟᱥᱮ ᱱᱟᱥᱮ ᱱᱟᱥᱮ ᱱᱟᱥᱮ ᱤᱭᱟᱹᱜ ᱠᱟᱱ ᱛ ᱚᱱᱟ ᱴᱟᱣᱟᱨ ᱵᱟᱭ ᱰᱤᱥᱴᱟᱵ ᱮᱫ ᱠᱟᱱᱟ᱾
ᱚ ᱚ ᱚᱱᱟ ᱦᱩᱲᱩ ᱫᱚ ᱢᱟᱱᱮ ᱡᱤᱭᱟᱹᱲ ᱜᱮᱭᱟ ᱚᱱᱟ ᱤᱭᱟᱹ ᱛᱮ ᱵᱟᱹᱲᱛᱤ ᱫᱚ ᱚᱱᱟ ᱫᱚ ᱠᱚ ᱪᱟᱥᱟ ᱟᱞᱮ ᱱᱟᱠᱷᱟ ᱫᱚ ᱾
ᱦᱮᱸ ᱦᱮᱸ
ᱵᱩᱡᱷᱟᱹᱣ? ᱟᱨ ᱚᱱᱟ ᱵᱷᱚᱜᱽᱞᱤ ᱡᱤᱭᱟᱹᱲ ᱜᱮᱭᱟ ᱢᱟᱱᱮ ᱡᱟᱦᱟᱸᱛᱤᱱᱟᱹᱜ ᱡᱟᱦᱟᱸ ᱛᱤᱱᱟᱹᱜ ᱰᱩᱵᱟᱹ ᱵᱟᱲᱟᱭ ᱰᱩᱵᱟᱹ ᱨᱮ ᱦᱚᱸ ᱡᱚᱛᱚ ᱦᱩᱲᱩ ᱵᱟᱹᱲᱤᱡ ᱪᱟᱵᱟᱟᱜ ᱨᱮᱦᱚᱸ ᱚᱱᱟ ᱛᱷᱚᱲᱟ ᱜᱟᱱ ᱥᱟᱨᱮᱡ ᱞᱮᱱᱠᱟᱱᱡ ᱦᱚᱸ ᱮᱱᱦᱚᱸ ᱚᱱᱟ ᱢᱟᱱᱮ ᱯᱩᱨᱟ ᱢᱟᱱᱮ ᱥᱚᱠᱛᱤ ᱜᱮ
ᱦᱮᱸ ᱦᱮᱸ
ᱛᱚ ᱵᱟᱹᱲᱛᱤ ᱠᱟᱭ ᱛᱮ ᱚᱱᱟ ᱚᱱᱟ ᱦᱩᱲᱩ ᱫᱚᱮ ᱫᱚᱦᱟ ᱫᱚᱦᱟ ᱠᱚ ᱨᱮ ᱨᱚᱦᱚᱭ ᱫᱚ ᱟᱨᱦᱚᱸ ᱟᱹᱰᱤ ᱞᱟᱵᱷ ᱜᱮᱭᱟ ᱾
ᱦᱮᱸ ᱦᱮᱸ
ᱚᱱᱠᱟ ᱢᱟᱱᱮ ᱡᱟᱦᱟᱸ ᱛᱤᱱᱟᱹᱜ ᱫᱟᱜ ᱡᱟᱹᱲᱤ ᱨᱮ ᱦᱚᱸ ᱚᱱᱟ ᱵᱟᱝ ᱪᱤᱠᱟᱹᱜᱼᱟ ᱮᱱᱜ ᱾ ᱟᱨ ᱚᱱᱟ ᱵᱷᱚᱜᱽ ᱞᱤᱧ ᱢᱮᱱᱠ ᱚᱱᱟ ᱵᱷ ᱵᱷᱳᱜᱽ ᱫᱚ ᱢᱚᱴᱟ ᱢᱩᱴᱤ ᱚᱱᱟ ᱤᱭᱟᱹ ᱚᱱᱮ ᱵᱟᱠᱚ ᱢᱮᱱᱟ ᱵᱚᱞᱮ ᱥᱚᱭᱚᱢ ᱫᱟᱠᱟ ᱚᱠᱟᱴᱟᱜ ᱵᱟᱠᱚ ᱢᱮᱱᱟ ᱞᱟᱴᱷᱟ ᱞᱟᱴᱷᱟ ᱧᱚᱜ ᱟᱹᱭᱠᱟᱹᱜ ᱦᱮᱲᱮᱢ ᱦᱮᱲᱮᱢ ᱛᱚ ᱚᱱᱟ ᱵᱷᱳᱜᱽ ᱫᱚ ᱚᱱᱟ ᱢᱟᱱᱮ ᱚᱱᱟ ᱪᱟᱣᱞᱮ ᱛᱮ ᱵᱷᱳᱜᱽ ᱫᱚ ᱠᱚ ᱵᱮᱱᱟᱣ-ᱟ ᱾
ᱦᱮᱸ ᱦᱩᱸ
ᱟᱨ ᱤᱱᱟᱹ ᱠᱟᱛᱮᱫ ᱡᱚᱢ ᱵᱟᱲᱟᱭ ᱦᱚᱸ ᱟᱹᱰᱤ ᱵᱮᱥ ᱜᱮᱭᱟ ᱟᱨ ᱢᱟᱨᱠᱮᱴ ᱨᱮ ᱰᱤᱢᱟᱱᱰ ᱢᱮᱱᱟᱜ-ᱟ ᱢᱟᱱᱮ ᱚᱱᱟ ᱫᱚ ᱦᱟᱱᱟ ᱫᱤᱱ ᱯᱚᱪᱤᱥ ᱥᱚ ᱛᱤᱱ ᱦᱟᱡᱟᱨ ᱴᱟᱠᱟ ᱢᱚᱱ ᱚᱱᱠᱟ ᱦᱩᱭᱩᱜ-ᱟ ᱾ ᱢᱟᱨᱠᱮᱴ ᱨᱮᱢ ᱤᱭᱟᱹ ᱞᱮᱠᱷᱟᱡ ᱟᱫᱚ ᱰᱷᱮᱨ ᱧᱚᱜ ᱡᱟᱭᱜᱟ ᱦᱚᱲ ᱞᱟᱹᱜᱤᱫ ᱫᱚ ᱛᱷᱚᱲᱟ ᱜᱟᱱ ᱱᱚᱣᱟᱢ ᱨᱚᱦᱚᱭ ᱞᱮᱠᱷᱟᱡ ᱟᱨ ᱛᱷᱚᱲᱟ ᱜᱟᱱ ᱦᱟᱱᱟᱢ ᱨᱚᱦᱚᱭ ᱞᱮᱠᱷᱟᱡ ᱦᱚᱸ ᱴᱷᱤᱠ ᱜᱮᱭᱟ᱾
ᱦᱩᱸ ᱦᱩᱸ
ᱟᱨ ᱟᱯᱮ ᱥᱮᱫ ᱫᱚ ᱪᱮᱫ ᱪᱮᱫ ᱞᱮᱠᱟ ᱛᱤᱱᱤᱥ ᱠᱚ ᱪᱟᱥᱮ ᱪᱟᱥ ᱠᱚ?
ᱩᱛᱩ ᱡᱤᱱᱤᱥ ᱠᱚᱫᱚ ᱵᱟᱞᱮ ᱪᱟᱥ ᱜᱮᱭᱟ ᱾
ᱦᱟᱝ
ᱦᱳᱭ ᱪᱟ ᱚᱱᱠᱟ ᱡᱟᱭᱜᱟ ᱵᱟᱹᱱᱩᱜ ᱟᱠᱟᱫᱟ ᱛᱚ ᱥᱩᱫᱩ ᱦᱩᱲᱩ ᱜᱮ ᱪᱟᱥ ᱞᱟᱹᱜᱤᱫ ᱡᱟᱭᱜᱟ ᱛᱟᱦᱟᱞᱮ
ᱵᱟᱲᱜᱮ ᱪᱟᱥ ᱵᱟᱹᱱᱩᱜ-ᱟ ᱦᱩᱸ ᱾ ᱱᱚᱝᱠᱟ ᱦᱩᱲᱩ ᱪᱮᱫᱞᱮᱠᱟ ᱵᱮᱥ ᱜᱮ ᱦᱩᱭᱩᱜ-ᱟ ᱟᱯᱮᱥᱮᱫ ᱦᱚᱸ?
ᱵᱮᱥ ᱫᱚ ᱠᱟᱡᱟᱠ ᱜᱮ ᱦᱩᱭᱩᱜ-ᱟ ᱵᱟᱨ ᱫᱷᱟᱣ ᱞᱮ ᱪᱟᱥ ᱜᱮᱭᱟ ᱛᱚ᱾
ᱵᱟᱨ ᱫᱷᱟᱣ
ᱦᱩᱸ
ᱵᱟᱝ
ᱵᱟ ᱯᱮᱥᱮᱱ
ᱟᱞᱮᱥᱮᱫ ᱫᱚ ᱢᱤᱫ ᱫᱷᱟᱣᱜᱤ ᱢᱟᱱᱮ ᱦᱚᱲ ᱫᱚ ᱥᱮᱫᱟᱭ ᱫᱚᱠᱚ ᱪᱟᱥ ᱵᱟᱲᱟᱜ ᱠᱟᱱ ᱛᱟᱦᱮᱱᱟ ᱟᱫᱚ ᱦᱚᱲᱟᱜ ᱫᱚ ᱵᱟᱢ ᱵᱟᱲᱟᱭᱟ ᱵᱚᱞᱮ ᱡᱚᱢ ᱠᱩᱞᱟᱹᱣ ᱞᱮᱱᱠᱷᱟᱡ ᱫᱚ ᱟᱨ ᱪᱮᱫ ᱮᱢ ᱪᱟᱥᱟ ᱾
ᱦᱮᱸ ᱚᱱᱟ ᱢᱟ ᱠᱟᱛᱷᱟ ᱠᱟᱱ ᱜᱮᱭᱟ
ᱦᱚᱲᱟᱜ ᱫᱚ ᱚᱱᱟ ᱢᱤᱫᱴᱮᱡ ᱤᱭᱟᱹ ᱢᱮᱱᱟᱜ-ᱟ ᱢᱤᱫᱴᱮᱡ ᱪᱮᱫ ᱵᱚᱱ ᱢᱮᱱᱟ ᱠᱩᱲᱭᱟᱹ ᱠᱩᱲᱦᱟᱹ
ᱦᱮᱸ
ᱟᱨ ᱩᱱᱠᱩ ᱫᱤᱠᱩ ᱥᱮ ᱮᱴᱟᱜ ᱪᱷᱟᱹᱛᱤᱠ ᱠᱚᱫᱚ ᱩᱱᱠᱩ ᱠᱚᱫᱚ ᱮᱱᱛᱮᱫ ᱚᱱᱟ ᱦᱩᱲᱩ ᱵᱟᱝ ᱦᱩᱭᱩᱜ ᱨᱮᱦᱚᱸ ᱛᱷᱚᱲᱟ ᱛᱷᱚᱲᱟ ᱡᱟᱭᱜᱟ ᱛᱟᱦᱮᱱ ᱯᱮ ᱯᱩᱱ ᱜᱩᱱ ᱠᱚ ᱪᱟᱥᱚᱜ-ᱟ ᱚᱱᱟ ᱠᱚ ᱠᱚᱥᱴᱚᱜ-ᱟ ᱟᱨ ᱪᱮᱫ ᱫᱩᱱᱭᱤᱭᱟᱹ ᱨᱮᱭᱟᱜ ᱥᱟᱨ ᱛᱷᱟᱨ ᱪᱮᱫ ᱠᱚᱠᱚ ᱞᱟᱜᱟᱣᱟ ᱟᱨ ᱮᱱᱦᱚᱸᱠᱚ ᱪᱟᱥᱚᱜ-ᱟ ᱪᱮᱫ-ᱟ ᱟᱵᱚ ᱦᱚᱲ ᱫᱚ ᱠᱷᱟᱹᱞᱤ ᱢᱤᱫ ᱥᱤᱡᱮᱱ ᱜᱮ
ᱚᱱᱟ ᱢᱟ ᱠᱟᱱᱜᱮᱛᱚ ᱟᱞᱮ ᱥᱮᱫ ᱫᱚ ᱵᱷᱟᱜᱤ ᱡᱤᱱᱤᱥ ᱡᱟᱭᱜᱟ ᱜᱮ ᱵᱟᱹᱱᱩᱜ ᱟᱠᱟᱫᱟ ᱛᱚ ᱚᱱᱟᱛᱮ ᱵᱟᱞᱮ ᱤᱭᱟᱹ ᱫᱟᱲᱮᱭᱟᱜ ᱠᱟᱱᱟ
ᱚ ᱦᱚᱸ ᱦᱚ ᱵᱟᱝ
ᱤᱱᱟᱹ ᱞᱟᱹᱜᱤᱫ ᱛᱮ ᱟᱨᱠᱤ
ᱟᱯᱮ ᱥᱮᱫ ᱪᱮᱫᱞᱮᱠᱟ ᱫᱟᱬᱟ ᱵᱟᱲᱟᱭ ᱡᱟᱭᱜᱟ ᱴᱩᱨᱤᱥᱴ ᱠᱚ ᱪᱮᱫ ᱪᱮᱫ ᱢᱮᱱᱟᱜ-ᱟ
ᱟᱞᱮ ᱥᱮᱫ ᱫᱚ ᱢᱮᱱᱟᱜ ᱜᱮᱭᱟ ᱴᱩᱨᱤᱥᱴ ᱠᱚᱫᱚ ᱥᱩᱨ ᱩᱥᱩᱨ ᱢᱮᱱᱟᱜ-ᱟ ᱛᱚ ᱥᱩᱨᱫᱚ ᱟᱹᱰᱤ ᱥᱟᱺᱜᱤᱧ ᱫᱚ ᱵᱟᱹᱱᱩᱜ-ᱟ ᱰᱮᱢ ᱢᱮᱱᱟᱜ ᱢᱤᱫᱴᱮᱱ
ᱰᱮᱢ ᱫᱚ ᱟᱨᱦᱚᱸ ᱪᱮᱫ
ᱰᱮᱢ ᱰᱮᱢ ᱫᱚ ᱵᱟᱢ ᱵᱟᱲᱟᱭᱟ ᱵᱟᱸᱫ ᱵᱟᱸᱫᱮᱢ ᱵᱟᱲᱟᱭᱟ ᱡᱟᱦᱟᱸ ᱫᱟᱜ ᱠᱚ ᱛᱚᱞ ᱫᱚᱦᱚ ᱠᱟᱜ ᱫᱟᱜ ᱠᱚ ᱛᱚᱞ ᱫᱚᱦᱚ ᱠᱟᱜ
ᱦᱮᱸ ᱚᱱᱟ ᱯᱩᱠᱷᱨᱤ ᱯᱩᱠᱷᱨᱤ ᱥᱮ ᱪᱮᱫ
ᱵᱟᱝ ᱵᱟᱝ ᱰᱮᱢ ᱵᱟᱢ ᱵᱟᱲᱟᱭ ᱠᱷᱟᱱ ᱫᱚ ᱪᱮᱫ ᱞᱮᱠᱟᱧ ᱞᱟᱹᱭ ᱞᱟᱹᱭᱟ ᱢᱮ ᱥᱮ ᱢᱤᱫᱴᱮᱱ ᱜᱟᱰᱟ ᱢᱤᱫᱴᱮᱱ ᱜᱟᱰᱟ ᱡᱩᱫᱤ ᱛᱟᱦᱮᱱ ᱠᱷᱟᱱ ᱫᱚ ᱟᱨᱠᱤ ᱢᱤᱫᱴᱮᱱ ᱫᱟᱜ ᱡᱷᱟᱨᱟᱜ ᱠᱟᱱᱟ ᱟᱨᱠᱤ ᱡᱟᱦᱟᱸ ᱡᱟᱭᱜᱟ ᱨᱮ ᱟᱫᱚ ᱚᱱᱟᱜᱮ ᱛᱚᱞ ᱫᱚᱦᱚ ᱠᱟᱜ-ᱟ ᱠᱚ ᱟᱫᱚ ᱛᱚᱞ ᱫᱚᱦᱚ ᱠᱟᱛᱮ ᱚᱱᱟ ᱫᱚ ᱠᱟᱹᱢᱤ ᱨᱮᱠᱚ ᱞᱟᱜᱟᱣᱟ ᱢᱤᱫᱴᱮᱱ ᱫᱚ ᱜᱟᱰᱟ ᱨᱮ ᱪᱟᱞᱟᱜ-ᱟ ᱥᱚᱡᱷᱮ ᱟᱨ ᱢᱤᱫᱴᱮᱱ ᱢᱤᱫᱴᱮᱱ ᱫᱚ ᱢᱟᱱᱮ ᱚᱱᱟ ᱠᱷᱚᱱ ᱥᱟᱭᱤᱰ ᱩᱰᱩᱠᱚᱜ ᱚᱱᱟ ᱫᱚ ᱠᱮᱱᱮᱞ ᱠᱚ ᱢᱮᱛᱟᱜᱼᱟ ᱟᱫᱚ ᱠᱮᱱᱮᱞ ᱨᱮᱫᱚ ᱡᱮᱢᱚᱱ ᱠᱷᱚᱨᱟ ᱨᱮ ᱥᱮ ᱵᱚᱨᱥᱟ ᱨᱮ ᱪᱟᱥ ᱞᱟᱹᱜᱤᱫ ᱛᱮᱠᱚ ᱮᱢᱟ ᱠᱚᱣᱟ ᱫᱟᱜ ᱚᱸᱰᱮ ᱡᱟᱦᱟᱸ ᱠᱚ ᱫᱚᱦᱚ ᱠᱟᱜᱼᱟ ᱚᱱᱟᱜᱮ ᱜᱮᱴ ᱢᱟᱫᱽᱫᱷᱚᱢ ᱛᱮᱠᱚ ᱡᱷᱤᱡᱽ
ᱠᱮᱱᱮᱞ ᱫᱚ ᱟᱞᱮ ᱥᱮᱫ ᱫᱚᱠᱚ ᱢᱮᱛᱟᱜᱼᱟ ᱡᱟᱹᱯᱟᱹᱭ
ᱦᱚᱸ
ᱡᱟᱣ
ᱦᱮᱸ
ᱡᱟᱹᱯᱟᱹᱭ ᱠᱚ ᱢᱮᱛᱟᱜᱼᱟ ᱟᱨ ᱚᱱᱟᱨᱮ ᱵᱟᱝ ᱚᱱᱠᱟᱱᱟᱜ ᱮᱱᱛᱮ ᱚᱱᱠᱟᱱᱟᱜ ᱚᱱᱠᱟᱱᱟᱜ ᱡᱟᱭᱜᱟ ᱫᱚ ᱢᱮᱱᱟᱜᱼᱟ ᱢᱚᱡᱽ ᱜᱮᱭᱟ ᱡᱟᱭᱜᱟ ᱫᱚ
ᱚ ᱦᱮᱸ ᱟᱹᱰᱤ ᱢᱚᱡᱽ ᱜᱮ ᱡᱚᱛᱚ ᱠᱚ ᱪᱟᱞᱟᱜ-ᱟ ᱢᱟᱱᱮ ᱦᱚᱲ ᱫᱚᱥ ᱵᱟᱨᱚ ᱫᱷᱟᱣ ᱠᱟᱛᱮ ᱠᱚ ᱪᱟᱞᱟᱜ ᱠᱟᱱ ᱨᱮᱦᱚᱸ ᱵᱟᱠᱚ ᱵᱷᱟᱜᱟᱜ ᱜᱮᱭᱟ ᱢᱚᱡᱽ ᱟᱹᱭᱠᱟᱹᱜ-ᱟ ᱵᱟᱝ ᱢᱮᱱᱠᱷᱟᱱ ᱟᱥᱚᱞ ᱫᱚ ᱦᱩᱭᱩᱜ ᱠᱟᱱᱟ ᱡᱮ ᱯᱨᱟᱠᱨᱤᱛᱤᱠ ᱨᱮᱭᱟᱜ ᱡᱤᱱᱤᱥ ᱡᱟᱦᱟᱸ ᱠᱟᱱᱟ ᱵᱟᱝ ᱚᱱᱟ ᱠᱚ ᱫᱟᱨᱮ ᱱᱟᱹᱲᱤ ᱡᱩᱫᱤ ᱛᱟᱦᱮᱱᱟ ᱢᱚᱸᱡᱽ ᱛᱟᱦᱚᱞᱮ ᱫᱚ ᱢᱚᱸᱡᱽ ᱜᱮ ᱟᱹᱭᱠᱟᱹᱜ ᱜᱮᱭᱟ
ᱦ
ᱟᱫᱚ ᱚᱱᱟ ᱤᱭᱟᱹᱛᱮ ᱟᱨᱠᱤ᱾
ᱴᱷᱤᱠ ᱴᱷᱤᱠ ᱴᱷᱤᱠ
ᱦᱮᱸ
ᱟᱞᱮ ᱱᱚᱛᱮ ᱫᱚ ᱟᱞᱮ ᱟᱥᱟᱢ ᱫᱤᱥᱚᱢ ᱨᱮᱫᱚ ᱢᱳᱴᱟᱢᱩᱴᱤ ᱴᱩᱨᱤᱥᱴ ᱞᱟᱹᱜᱤᱫ ᱫᱚ ᱵᱮᱥ ᱵᱮᱥ ᱡᱟᱭᱜᱟ ᱜᱮ ᱢᱮᱱᱟᱜᱼᱟ ᱢᱤᱫᱴᱮᱡ ᱦᱚᱞᱟ ᱢᱚᱫᱷᱮᱨ ᱠᱚ ᱜᱷᱥᱚᱱᱟ ᱟᱠᱟᱫᱟ ᱟᱥᱟᱢ ᱥᱚᱨᱠᱟᱨ ᱨᱟᱹᱭᱢᱚᱱᱟ ᱱᱮᱥᱱᱮᱞ ᱯᱟᱨᱠ ᱚᱱᱟᱦᱚ
ᱪ ᱪᱯᱟᱨ
ᱨᱟᱹᱭᱢᱱᱟ ᱱᱮᱥᱱᱮᱞ ᱯᱟᱨᱠ
ᱚᱱᱟ ᱦᱚᱸ ᱯᱩᱨᱟ ᱵᱤᱨᱵᱩᱨᱩ ᱢᱟᱱᱮ ᱮᱠᱫᱚᱢ ᱤᱭᱟᱹ ᱢᱮᱱᱟᱜᱼᱟ ᱦᱟᱱᱛᱮ ᱠᱷᱚᱱ ᱦᱚᱸ ᱫᱟᱜ ᱦᱤᱡᱩᱜᱼᱟ ᱵᱷᱩᱴᱟᱝ ᱠᱷᱚᱡ᱾ ᱟᱰ ᱠᱟᱛᱮᱜ ᱵᱤᱨ ᱵᱩᱨᱩ ᱢᱮᱱᱟᱜᱼᱟ, ᱤᱱᱟᱹ ᱠᱟᱛᱮᱜ ᱵᱤᱨ ᱨᱮᱱ ᱡᱤᱵ ᱡᱚᱱᱛᱩ ᱠᱚ ᱠᱚ ᱦᱟᱹᱛᱤ ᱠᱚ᱾
ᱦᱮᱸ
ᱟᱸᱡᱚᱢ?
ᱦᱮᱸ ᱟᱫᱚ ᱚᱱᱟ ᱫᱚ ᱜᱷᱮᱨᱟᱣ ᱢᱮᱱᱟᱜ ᱠᱚᱣᱟ?
ᱜᱷᱮᱨᱟᱣ ᱜᱷᱮᱨᱟᱣ ᱚᱱᱟ ᱫᱚ ᱯᱷᱚᱨᱮᱜ ᱮᱥᱮᱫ ᱮᱥᱮᱫ ᱯᱷᱚᱨᱮᱥᱴ ᱰᱤᱯᱟᱴᱢᱮᱱᱴ᱾
ᱚ ᱯᱷᱚᱨᱮᱥᱴ ᱰᱤᱯᱟᱨᱴᱢᱮᱱᱴ ᱠᱚ ᱢᱮᱱᱟᱜ ᱠᱟᱜ ᱠᱚᱣᱟ᱾
ᱦᱮᱸ ᱦᱮᱸ ᱦᱮᱸ ᱢᱚᱡᱽ ᱜᱮᱭᱟ ᱚᱱᱟ ᱢᱚᱡᱽ ᱴᱩᱨᱤᱥ ᱠᱟᱱᱟ ᱵᱩᱡᱷᱟᱹᱣ?
ᱦᱮᱸ ᱟᱫᱚ ᱟᱯᱮ ᱫᱚ ᱟᱹᱰᱤ ᱥᱟᱺᱜᱤᱧᱚᱜ ᱠᱟᱱᱟ ᱯᱮ ᱛᱚ ᱟᱞᱮᱥᱮᱫ ᱟᱞᱮ ᱥᱮᱱ ᱠᱷᱚᱱ ᱫᱚ ᱟᱹᱰᱤ ᱥᱟᱺᱜᱤᱧ᱾
ᱱᱤᱛ ᱫᱷᱟᱹᱵᱤᱡ ᱠᱟᱹᱢᱤ ᱪᱟᱞᱟᱜ ᱠᱟᱱᱟ ᱫᱷᱟᱢ ᱫᱷᱩᱢ ᱤᱱᱟᱹ ᱠᱟᱛᱮᱜ ᱥᱚᱨᱚᱞ ᱯᱚᱲᱟ ᱵᱮᱱ ᱟᱸᱡᱚᱢ ᱠᱟᱜ ᱜᱮᱭᱟ? ᱥᱚᱨᱚᱞ ᱯᱟᱲᱟ ᱥᱚᱨᱚᱞ ᱯᱟᱲᱟ᱾
ᱵᱟᱝ ᱵᱟᱝ ᱟᱫᱚ ᱟᱯᱮ ᱫᱚ ᱟᱹᱰᱤ ᱥᱟᱺᱜᱤᱧ ᱧᱚᱜ ᱠᱟᱱᱟᱯᱮ ᱛᱚ ᱟᱞᱮ ᱟᱞᱮ ᱮᱴᱟᱜ ᱯᱚᱱᱚᱛ ᱟᱯᱮ ᱮᱴᱟᱜ ᱯᱚᱱᱚᱛ᱾
ᱦᱮᱸ ᱟᱫᱚ ᱮᱱᱦᱚᱸ ᱚᱱᱟ ᱫᱚ ᱪᱮᱜ ᱮᱴᱟᱜ ᱮᱱᱟ ᱠᱷᱚᱡ ᱰᱷᱮᱨ ᱰᱷᱮᱨ ᱦᱟᱱᱮ ᱮᱴᱟᱜ ᱫᱤᱥᱚᱢ ᱨᱮᱱ ᱦᱚᱲ ᱠᱚ ᱦᱤᱡᱩᱜ ᱠᱟᱱᱟ᱾
ᱦᱮᱸ
ᱯᱚᱱᱚᱛ ᱯᱚᱱᱚᱛ ᱢᱚᱛᱚᱡ ᱫᱚ ᱵᱟᱭ ᱪᱟᱹᱭᱟ ᱮᱴᱟᱜ ᱫᱤᱥᱚᱢ ᱨᱮᱱ ᱦᱚᱲ ᱠᱚ ᱦᱤᱡᱩᱜ ᱠᱟᱱᱟ᱾ ᱦᱮᱸ ᱥᱮ ᱵᱟᱝ?
ᱮᱱᱟᱹ ᱢᱟᱠᱚ ᱪᱟᱞᱟᱜ ᱜᱮᱭᱟ ᱪᱮᱫᱟᱜ ᱵᱟᱲᱟᱭ ᱛᱟᱦᱮᱱ ᱠᱷᱟᱱ ᱫᱚᱠᱚ ᱪᱟᱞᱟᱜ ᱜᱮᱭᱟ᱾
ᱦᱮᱸ ᱟᱨ ᱟᱵᱚ ᱟᱵᱚ ᱫᱚ ᱢᱮᱛᱟᱜ ᱢᱮ ᱟᱵᱚ ᱫᱚ ᱢᱤᱫ ᱟᱲᱟᱝ ᱢᱤᱫ ᱨᱚᱲ ᱢᱤᱫ ᱪᱤᱱᱛᱟᱹ ᱫᱷᱟᱨᱟ ᱟᱵᱚ ᱥᱟᱱᱛᱟᱲ ᱦᱚᱲ ᱫᱚ ᱟᱵᱚ ᱫᱚ ᱟᱨᱚᱸ ᱦᱤᱡᱩᱜ ᱫᱚ ᱟᱹᱰᱤ ᱫᱚᱨᱠᱟᱨ ᱢᱮᱱᱟᱜᱼᱟ᱾
ᱦᱮᱸ ᱪᱮᱫᱟᱜ ᱵᱟᱝ ᱚᱱᱟ ᱢᱟ ᱢᱚᱸᱡᱽ ᱜᱮ ᱢᱮᱱᱟᱜ ᱟᱠᱟᱫᱟ ᱪᱟᱞᱟᱣ ᱨᱮ ᱫᱚᱨᱠᱟᱨ ᱢᱮᱱᱟᱜ ᱟᱠᱟᱫ ᱛᱟᱵᱚᱱᱟ᱾ ᱡᱚᱛᱚ ᱦᱚᱲ ᱥᱟᱛᱮᱜ ᱥᱮ ᱵᱟᱝ᱾
ᱛᱚᱵᱮ ᱱᱚᱛ ᱱᱚᱛᱮ ᱱᱟᱜ ᱱᱚᱛᱮ ᱱᱟᱜ ᱛᱟᱦᱮᱱ ᱛᱟᱯᱟᱦᱮᱱ ᱡᱚᱢ ᱧᱩᱩ ᱨᱤᱛᱤᱱᱤᱛᱤ ᱱᱚᱛᱮᱱᱟᱜ ᱦᱚᱸ ᱡᱩᱫᱤ ᱟᱯᱮ ᱯᱮ ᱚᱱᱩᱵᱷᱚᱵ ᱠᱷᱟᱡ᱾ ᱟᱨ ᱟᱞᱮ ᱦᱚᱸ ᱚᱱᱠᱟᱱᱟᱜ ᱫᱷᱟᱣᱞ ᱞᱮ ᱧᱟᱢᱟ ᱟᱞᱮ ᱦᱚᱸ ᱚᱱᱛᱮ ᱨᱮ ᱟᱯᱮ ᱥᱮᱫ ᱞᱮ ᱵᱷᱤᱡᱤᱴᱟ ᱪᱮᱫ ᱞᱮᱠᱟ ᱛᱟᱦᱮᱱ ᱛᱟᱯᱟᱦᱮᱱ ᱦᱮᱸ ᱥᱮ ᱵᱟᱝ?
ᱦᱮᱸ
ᱛᱚ ᱥᱟᱹᱜᱟᱹᱭ ᱫᱚ ᱡᱮᱢᱚᱱ ᱛᱤᱱᱟᱹᱜ ᱜᱮ ᱟᱨᱦᱚᱸ ᱵᱟᱹᱲᱛᱤ ᱪᱟᱞᱟᱜ ᱚᱱᱟᱜᱮ ᱢᱤᱫᱴᱮᱡ ᱟᱵᱚ ᱟᱵᱚᱣᱟᱜ ᱥᱟᱱᱛᱟᱞ ᱥᱚᱢᱟᱡᱽ ᱨᱮᱭᱟᱜ ᱢᱤᱜᱵᱟᱨ
ᱟ ᱪᱮᱫ ᱞᱮᱠᱟᱛᱮ ᱢᱚᱸᱡᱽ ᱦᱩᱭᱩᱜᱼᱟ᱾ ᱢᱚᱸᱡᱽ ᱛᱮ ᱥᱚᱡᱷᱮ ᱪᱟᱞᱟᱜᱼᱟ᱾ ᱚᱱᱟ ᱠᱚ ᱨᱮᱭᱟᱜ ᱵᱚᱱ ᱪᱤᱱᱛᱟᱹ ᱪᱚᱨᱪᱟᱭᱟ ᱦᱮᱸ ᱥᱮ ᱵᱟᱝ?
ᱦᱮᱸ ᱦᱮᱸ
ᱠᱟᱛᱷᱟ ᱫᱚ ᱚᱱᱮ ᱚᱱᱟ ᱠᱟᱱᱟ᱾
ᱚᱱᱟ ᱠᱚᱜᱮ ᱛᱚ ᱟᱥᱚᱞ ᱡᱤᱱᱤᱥ ᱫᱚ᱾
ᱦᱮᱸ ᱦᱮᱸ ᱱᱤᱛᱚᱜ ᱱᱤᱛᱚᱜ ᱱᱤᱛᱚᱜ ᱵᱚᱱ ᱢᱮᱱ ᱞᱮᱠᱷᱟᱡ ᱢᱤᱫ ᱵᱟᱨ ᱢᱤᱫᱴᱮᱡ ᱵᱤᱥᱚᱭ ᱚᱱᱮ ᱞᱟᱝ ᱢᱮᱱ ᱞᱮᱠᱷᱟᱡ ᱱᱟᱦᱟᱜ ᱡᱩᱜᱽ ᱨᱮᱱ ᱱᱮᱛᱟᱨᱟᱜ ᱥᱟᱱᱛᱟᱞ ᱥᱚᱢᱟᱡᱽ ᱢᱮᱛᱟᱜ ᱢᱮ
ᱪᱮᱫ ᱞᱮᱠᱟ?
ᱦᱚᱨᱚᱜ ᱵᱟᱸᱫᱮ ᱠᱚ ᱥᱟᱱᱛᱟᱞ ᱥᱚᱢᱟᱡᱽ ᱨᱮᱭᱟᱜ ᱚᱱᱮᱠᱟ ᱛᱮ ᱦᱚᱨᱚᱜ ᱵᱟᱸᱫᱮ ᱤᱱᱟᱹ ᱠᱟᱛᱮᱜ ᱡᱮᱞᱮᱠᱟ ᱛᱩᱢᱫᱟᱜ ᱴᱟᱢᱟᱠ ᱞᱟᱹᱭ ᱞᱟᱠᱪᱟᱹᱨ ᱥᱟᱱᱛᱟᱲ ᱥᱚᱢᱟᱡᱟᱜ ᱵᱟᱹᱭ ᱵᱟᱹᱭᱛᱮ ᱱᱤᱛ ᱱᱟᱦᱟᱜ ᱡᱩᱜᱽᱨᱮ ᱡᱩᱣᱟᱱ ᱠᱚ ᱚᱱᱟ ᱵᱟᱹᱠ ᱠᱚ ᱟᱯᱱᱟᱨᱫᱟ ᱟᱯᱟᱱ ᱟᱹᱯᱤᱱ ᱠᱟᱹᱢᱤ ᱨᱮᱠᱚ ᱵᱷᱤᱲ ᱠᱚᱜ ᱠᱟᱱᱟ ᱦᱮᱸ ᱥᱮ ᱵᱟᱝ᱾
ᱦᱮᱸ ᱦᱟᱱᱮ ᱱᱮᱛᱟᱨ ᱫᱚ ᱦᱟᱱᱮ ᱰᱤᱡᱮ ᱵᱚᱠᱥ ᱠᱚ ᱵᱟᱡᱟᱣᱫᱟ ᱚᱱᱟ ᱛᱮᱠᱚ ᱪᱟᱞᱟᱜ ᱠᱟᱱᱟ᱾
ᱛᱚᱵᱮ ᱟᱫᱚ ᱡᱚᱫᱤ ᱚᱱᱟ ᱰᱤᱡᱮ ᱵᱚᱠᱥ ᱪᱟᱞᱟᱜ ᱠᱷᱟᱱ ᱫᱚ ᱢᱤᱫ ᱫᱤᱱ ᱦᱤᱞᱳ ᱟᱵᱚᱣᱟᱜ ᱚᱠᱟᱴᱟᱜ ᱟᱨ ᱥᱟᱱᱛᱟᱞ ᱥᱚᱢᱟᱡᱽ ᱵᱟᱨᱚ ᱵᱚᱪᱷᱚᱨ ᱵᱟᱨᱚ ᱵᱚᱪᱷᱚᱨ ᱠᱚ ᱫᱩᱲᱩᱵ ᱞᱮᱱ ᱟᱪᱟᱨ ᱵᱤᱪᱟᱹᱨ ᱞᱮᱜ ᱠᱚ ᱛᱚ ᱚᱱᱟ ᱨᱮᱭᱟᱜ ᱤᱭᱟᱹ ᱫᱚ ᱮᱱᱛᱮᱫ ᱱᱟᱦᱟᱜ ᱡᱩᱜᱽ ᱨᱮᱱ ᱡᱤᱣᱟᱹᱱ ᱠᱚ ᱚᱱᱟ ᱠᱚᱫᱚ ᱢᱟᱵᱚᱱ ᱟᱫ ᱤᱫᱤ᱾
ᱟᱫ ᱤᱫᱤ ᱢᱟᱱᱮ ᱟᱫ ᱤᱫᱤᱭᱮᱫ ᱠᱟᱱ ᱛᱟᱵᱚᱱᱟᱵᱚᱱ ᱵᱟᱵᱚᱱ ᱤᱭᱟᱹᱭᱮᱫᱟ ᱚᱱᱟ ᱵᱟᱵᱚᱱ ᱫᱤᱥᱟᱹ ᱫᱚᱦᱚᱭ ᱮᱫᱟ ᱦᱮ ᱵᱟᱵᱚᱱ ᱫᱤᱥᱟᱹᱭ ᱮᱫᱟ ᱚᱱᱟ ᱠᱚ ᱵᱟᱵᱚᱱ ᱵᱮᱵᱚᱦᱟᱨ ᱮᱫᱟ ᱾ ᱟᱨ ᱵᱟᱵᱚᱱ ᱨᱚᱲ ᱠᱷᱟᱡ ᱛᱚ ᱟᱫᱚᱜ ᱛᱟᱵᱚᱱᱟ ᱚᱱᱟ ᱡᱤᱱᱤᱥ ᱴᱮᱱ ᱦᱚᱸ ᱛᱚ ᱟᱫᱚᱜᱼᱟ ᱾
ᱛᱚᱵᱮ ᱛᱚᱵᱮ ᱛᱚᱵᱮ ᱛᱚᱵᱮ ᱪᱮᱫ ᱟᱫᱚ ᱪᱮᱫ ᱵᱚᱱ ᱪᱤᱠᱟᱹ ᱞᱮᱠᱟᱡ ᱚᱱᱟ... ᱟ.. ᱵᱚᱱ ᱟᱯᱱᱟᱨ ᱠᱮ ᱜᱮᱭᱟ ᱥᱮ ᱱᱟᱦᱟᱜ ᱡᱩᱜᱽ ᱨᱮᱱ ᱡᱤᱭᱚᱱ ᱠᱚᱠᱚ ᱟᱨᱦᱚᱸ ᱵᱚᱱ ᱥᱮᱯᱮᱧ ᱨᱟᱠᱟᱵ ᱠᱮᱭᱟ
ᱥᱤᱠᱷᱱᱟᱹᱛ ᱠᱟ ᱠᱟᱛᱮᱫ ᱱᱟᱦᱟᱜ ᱢᱮᱛᱟ ᱠᱚ ᱦᱩᱭᱩᱜ ᱵᱩᱡᱷᱟᱹᱣ ᱠᱚ ᱦᱩᱭᱩᱜ ᱛᱟᱵᱚᱱᱟ ᱟᱵᱚ ᱛᱮᱜᱮ ᱛᱚᱵᱮᱜᱮ ᱚᱱᱟ ᱫᱚ ᱟᱯᱱᱟᱨᱚᱜᱼᱟ ᱾ ᱛᱮᱦᱮᱱᱟ ᱟᱨ ᱵᱟᱠᱷᱟᱡ ᱫᱚ ᱵᱟᱝ ᱛᱮᱦᱮᱱᱟ
ᱢᱟᱱᱮ ᱟᱹᱞᱤᱧᱟᱜ ᱢᱮᱱ ᱫᱚ ᱱᱚᱣᱟ ᱠᱟᱱᱟ ᱡᱮ ᱱᱚᱜᱼᱚᱭ ᱥᱟᱢᱟᱨ ᱨᱮ ᱠᱮᱥᱚᱱ ᱠᱚ ᱥᱚᱢᱚᱭ ᱦᱩᱭᱩᱜᱼᱟ ᱵᱟᱝ ᱱᱚᱜᱼᱚᱭ ᱪᱷᱩᱴᱤ ᱠᱚ ᱛᱟᱦᱮᱱᱟ ᱤᱱ ᱥᱚᱢᱚᱭ ᱭᱩᱛᱷ ᱭᱩᱛᱷ ᱠᱚ ᱵᱟᱵᱚᱛ ᱨᱮ ᱢᱟᱱᱮ ᱯᱩᱨᱟᱹ ᱠᱚᱱᱯᱷᱟᱨᱮᱱᱥ ᱠᱚ ᱢᱮᱱᱟᱜᱟ ᱫᱚᱦᱚᱭ ᱡᱚᱨᱩᱲᱟ ᱥᱤᱢᱤᱱᱟᱹᱨᱤ ᱾
ᱥᱤᱢᱤᱱᱟᱨᱤ ᱨᱮ ᱫᱚᱦᱚᱭ ᱡᱟᱨᱩᱲᱟ ᱟᱨ ᱚᱱᱠᱟᱱ ᱠᱚ ᱟᱵᱚᱨᱮᱱ ᱜᱩᱨᱩ ᱵᱟᱵᱟ ᱟᱠᱚ ᱯᱩᱨᱚᱦᱤᱛ ᱠᱚ ᱩᱱᱠᱩ ᱟᱹᱜᱩ ᱠᱟᱛᱮᱫ ᱯᱮ ᱫᱤᱱ ᱨᱮᱭᱟᱜ ᱵᱟᱨᱫᱤᱱ ᱨᱮᱭᱟᱜ ᱥᱤᱢᱮᱱᱟᱹᱨᱤ ᱠᱟ..... ᱟᱨ ᱚᱱᱟ ᱚᱱᱟ ᱞᱮᱠᱟᱛᱮ ᱥᱟᱨᱮᱜ ᱟᱜ ᱫᱤᱱ ᱨᱮ ᱢᱟᱱᱮ ᱮᱨᱤᱭᱟ. ᱦᱮᱸ ᱮᱨᱤᱭᱟ. ᱮᱨᱤᱭᱟ. ᱢᱟᱱᱮ ᱟᱣᱟᱨᱱᱮᱥ ᱦᱩᱭ ᱡᱚᱨᱩᱲᱚᱜᱼᱟ ᱾ ᱛᱚ ᱤᱱᱠᱟᱹ ᱠᱷᱟᱡ ᱫᱚ ᱯᱟᱥᱮᱡ ᱢᱤᱫ ᱵᱚᱪᱷᱚᱨ ᱵᱟᱨ ᱵᱚᱪᱷᱚᱨ ᱯᱮ ᱵᱚᱪᱷᱚᱨ ᱯᱩᱱ ᱵᱚᱪᱷᱚᱨ ᱨᱮᱫᱚ ᱮᱱᱦᱚᱸ ᱚᱱᱟ ᱡᱤᱱᱤᱥ ᱵᱟᱹᱭ ᱵᱟᱹᱭᱛᱮ ᱧᱮᱞᱚᱜᱼᱟ ᱾ ᱢᱤᱫ ᱫᱚᱢ ᱨᱮᱫᱚ ᱵᱟᱝ ᱧᱮᱞᱚᱜᱼᱟ ᱾ ᱛᱷᱚᱨᱚ ᱢᱚᱡᱽ ᱠᱟᱹᱢᱤ ᱫᱚ
ᱵᱟᱦ ᱵᱟᱝ ᱵᱟᱭ ᱧᱮᱞᱚᱜᱼᱟ ᱾
ᱦᱮᱸ ᱵᱟᱹᱲᱤᱡ
ᱟᱡ ᱛᱮᱜᱮ ᱥᱩᱫᱷᱨᱟᱹᱜᱼᱟ ᱴᱮᱠ ᱴᱮᱠ ᱴᱮᱠ ᱦᱮᱸ ᱚᱱᱟ ᱢᱟ ᱱᱤᱭᱟᱹ ᱚᱱᱟ ᱦᱚᱸ ᱟᱹᱰᱤ ᱩᱥᱟᱹᱨᱟ ᱜᱟᱱᱚᱜᱼᱟ ᱾
ᱦᱮᱸ ᱦᱮᱸ ᱟᱨ ᱢᱚᱡᱽ ᱠᱟᱹᱢᱤ ᱞᱟᱹᱜᱤᱫ ᱫᱚ ᱦᱚᱲ ᱦᱚᱸ ᱵᱟᱠᱚ ᱧᱟᱢᱚᱜᱼᱟ ᱾
ᱦᱮᱸ ᱵᱟᱦ ᱱᱤᱭᱟ. ᱢᱟ ᱱᱤᱭᱟ. ᱢ ᱠᱟᱱ ᱜᱮᱛᱟᱭ ᱦᱮᱸ ᱱᱤᱭᱟ. ᱢ ᱱᱤᱭᱟ. ᱢ ᱠᱟᱱ
ᱦᱮᱸ ᱚᱱᱟ ᱢᱟ ᱱᱤᱭᱟ. ᱢ ᱠᱟᱱ